ᱦᱮᱸ
ᱴᱷᱤᱠᱟ. ᱭᱟ,
ᱜᱚᱝᱠᱮ ᱟᱡᱚᱢᱚᱜ
ᱟᱸᱡᱚᱢ ᱟᱸᱡᱚᱢ ᱟᱸᱡᱚᱢ ᱟᱸᱡᱚᱢ ᱴᱟᱣᱟᱨ ᱨᱮᱭᱟᱜ, ᱛᱷᱚᱲᱟ ᱜᱟᱱ ᱱᱚᱛᱮ ᱤᱭᱟᱹ ᱧᱚᱜ ᱵᱩᱡᱷᱟᱹᱣ᱾
ᱟᱪᱪᱷᱟ᱾
ᱵᱮᱥ ᱟᱫᱚ ᱚᱱᱠᱟᱹᱧ ᱢᱮᱱᱮᱫ ᱛᱟᱦᱮᱸᱜ ᱱᱤᱛᱚᱜ ᱫᱚ ᱚᱱᱮ ᱟᱵᱚᱣᱟᱜ ᱡᱟᱦᱟᱸ ᱢᱟᱹᱱᱢᱤ ᱦᱚᱲᱢᱚ ᱱᱚᱣᱟ ᱦᱚᱲᱢᱚ ᱟᱵᱚ, ᱟᱨ ᱪᱤᱠᱟ. ᱞᱮᱠᱟ ᱨᱮ ᱟᱹᱰᱤ ᱥᱩᱥᱛᱷᱚ ᱟᱨ ᱱᱟᱯᱟᱭ ᱵᱚᱱ ᱫᱚᱦᱚᱭᱟ ᱾ ᱡᱟᱦᱟᱸᱛᱮ ᱟᱵᱚ ᱦᱟᱯᱮᱱ ᱫᱤᱱ ᱨᱮ ᱟᱵᱚ ᱵᱷᱟᱜᱮ ᱧᱚᱜ ᱵᱚᱱᱼᱼ ᱟ ᱛᱟᱦᱮᱸ ᱫᱟᱲᱮᱭᱟᱜ ᱢᱟ ᱟᱨ ᱟᱵᱚᱣᱟᱜ ᱦᱚᱲᱢᱚ ᱦᱚᱸ ᱱᱟᱯᱟᱭ ᱛᱟᱦᱮᱱ ᱢᱟ ᱟᱵᱚᱣᱟᱜ ᱢᱚᱱᱮ ᱠᱚᱦᱚᱸ ᱱᱟᱯᱟᱭ ᱛᱟᱦᱮᱱᱟ ᱱᱚᱣᱟ ᱵᱮᱯᱟᱨ ᱛᱮ ᱟᱢ ᱚᱠᱟ ᱞᱮᱠᱟᱢ ᱢᱚᱱᱮᱭᱟ ᱮᱠᱟ ᱪᱤᱠᱟᱹ ᱞᱮᱠᱷᱟᱱ ᱪᱮᱫ
ᱦᱚᱲᱢᱚ ᱦᱟᱹᱴᱤᱡ ᱛᱤᱧ ᱫᱚᱼᱼ ᱟᱵᱚ ᱵᱚᱨᱛᱚᱢᱟᱱ ᱫᱚ ᱵᱚᱨᱛᱚᱢᱟᱱ ᱡᱩᱜᱽ ᱨᱮ ᱫᱚ ᱱᱤᱛ ᱡᱮᱞᱮᱠᱟ ᱦᱚᱲᱢᱚ ᱦᱟᱹᱴᱤᱧ ᱞᱟᱹᱜᱤᱫ ᱫᱚᱼᱼ ᱥᱟᱥᱛᱷᱚ ᱵᱤᱥᱚᱭ ᱫᱚ ᱱᱚᱣᱚᱧ ᱢᱮᱱ ᱠᱮᱭᱟ ᱟᱵᱚ ᱢᱟ ᱪᱟᱥᱚᱵᱟᱥᱟᱣ ᱦᱚᱲ ᱠᱟᱱᱟᱵᱚᱱ ᱦᱮᱸ ᱥᱮ ᱵᱟᱝᱼᱼ ᱛᱚ ᱪᱟᱥ ᱦᱮᱸ ᱪᱟᱥ ᱵᱟᱥ ᱥᱟᱶ ᱛᱮᱼᱼ ᱟᱨ ᱚᱠᱚᱭ ᱠᱚ ᱫᱚ ᱵᱟᱠᱚ ᱪᱟᱥ ᱵᱟᱥ ᱮᱫ ᱵᱚᱨᱛᱚᱢᱟᱱ ᱛᱮᱧ ᱜᱟᱯᱟᱢ ᱢᱮᱱ ᱠᱮᱭᱟ ᱟᱫᱷᱚᱢ ᱠᱚᱫᱚ ᱢᱚᱡᱽ ᱢᱚᱡᱽ ᱡᱚᱵ ᱦᱳᱞᱰᱟᱨ ᱠᱚ ᱢᱮᱱᱟᱜ ᱠᱚᱣᱟ ᱵᱚᱨᱛᱚᱢᱟᱱ ᱩᱱᱠᱩ ᱠᱚ ᱞᱟᱹᱜᱤᱫᱩᱧ ᱢᱮᱱᱟ ᱟᱵᱚ ᱛᱟᱞᱟ ᱨᱮ ᱥᱟᱨᱤᱨᱤᱠ ᱯᱷᱤᱡᱤᱠᱮᱞ ᱟᱫᱚ ᱟᱹᱰᱤ ᱯᱨᱚᱭᱳᱡᱚᱱ ᱜᱮᱭᱟ ᱦᱚᱲᱢᱚᱼᱼ ᱦᱟᱹᱴᱤᱧ ᱞᱟᱹᱜᱤᱫ ᱫᱚ ᱮᱠᱥᱟᱨᱥᱟᱭᱤᱡᱽ ᱮᱠᱥᱟᱨᱥᱟᱭᱤᱡᱽ ᱫᱤᱱᱟᱹᱝ ᱵᱟᱵᱚᱱ ᱢᱮᱱ ᱠᱮᱭᱟ ᱱᱮᱛᱟᱨ ᱫᱚ ᱡᱚᱛᱚ ᱞᱮᱠᱟᱱ ᱦᱩᱭ ᱮᱱᱟ ᱟ ᱤᱭᱩ ᱡᱩᱜᱟ ᱪᱟᱞᱟᱣᱮᱱ ᱫᱤᱱ ᱨᱮ ᱡᱩᱜᱟ ᱡᱩᱜᱟ ᱨᱮ ᱚᱠᱟᱴᱟᱜ ᱛᱟᱸᱦᱮ ᱠᱟᱱ᱾ ᱮᱠᱩᱥ ᱮᱠᱩᱥ ᱡᱩᱱ ᱛᱚ ᱤᱱᱟᱹ ᱦᱚᱸ ᱢᱤᱫᱴᱮᱜ᱾ ᱵᱷᱟᱨᱚᱛ ᱫᱤᱥᱚᱢ ᱨᱮ ᱢᱤᱫᱴᱮᱜ ᱡᱮ ᱥᱩᱥᱛᱷᱚ ᱞᱟᱹᱜᱤᱫ ᱛᱮᱫᱚ ᱟᱹᱰᱤ ᱢᱟᱨᱟᱝ ᱩᱫᱽᱜᱟᱹᱣ᱾ ᱩᱫᱽᱜᱟᱹᱣ ᱠᱟᱛᱷᱟᱭ ᱮᱢ ᱠᱟᱫᱟ ᱡᱮ᱾ ᱭᱩᱜᱽ ᱞᱮᱱ ᱠᱷᱟᱱ ᱫᱚ ᱪᱮᱫ ᱦᱩᱭᱩᱜᱼᱟ ᱱᱤᱡᱮᱨᱟᱜ᱾ ᱦᱚᱲᱢᱚ ᱦᱟᱹᱴᱤᱧ ᱞᱟᱹᱜᱤᱫ ᱢᱚᱡᱽ ᱦᱩᱭᱩᱜᱼᱟ ᱟᱨ ᱱᱤᱡᱮᱨ ᱢᱟ ᱥᱩᱥᱛᱷᱚᱢ ᱛᱟᱦᱮᱱ ᱜᱮ ᱯᱞᱟᱥ᱾ ᱥᱚᱢᱟᱡᱽ ᱦᱚᱸ ᱥᱩᱥᱛᱷᱚ ᱛᱟᱦᱮᱱᱟ᱾ ᱟᱨ ᱯᱩᱨᱟᱹ ᱵᱷᱟᱨᱚᱛ ᱫᱤᱥᱚᱢ ᱨᱮ ᱛᱤᱱᱟᱹᱜ ᱢᱮᱱᱟᱜ ᱠᱚ ᱵᱷᱟᱨᱚᱛᱤᱭᱚ ᱥᱮ ᱵᱷᱟᱨᱚᱛᱵᱟᱹᱥᱤ ᱠᱚ ᱡᱚᱛᱚ ᱦᱚᱲ᱾ ᱢᱟᱱᱮ ᱱᱤᱨᱩᱜᱤ ᱠᱚ ᱛᱟᱦᱮᱱᱟ ᱢᱟᱱᱮ ᱥᱩᱥᱛᱷᱚ ᱜᱮᱠᱚ ᱛᱟᱦᱮᱱᱟ᱾
ᱟᱪᱪᱷᱟ
ᱦᱮᱸ ᱥᱮ ᱵᱟᱝ ᱛᱚ ᱚᱱᱟ ᱛᱮ ᱚᱱᱟ ᱥᱩᱥᱛᱷᱚ ᱞᱟᱹᱜᱤᱫ ᱫᱚ ᱤᱧ ᱦᱚᱲᱢᱚ ᱦᱟᱹᱴᱤᱧ ᱞᱟᱹᱜᱤᱫ ᱫᱚ᱾ ᱥᱟᱨᱵᱷᱤᱠ ᱯᱷᱤᱡᱤᱠᱮᱞ ᱡᱳᱜᱟ ᱯᱨᱟᱱᱟᱭᱟᱢ ᱟᱨ᱾ ᱱᱚᱛᱮ ᱵᱮᱞᱟ ᱢᱮᱱᱭᱟ ᱯᱷᱩᱴᱵᱚᱞ ᱠᱚᱨᱮ ᱦᱚᱸ ᱟᱨ ᱡᱚᱢ ᱧᱩ ᱦᱚᱸ ᱛᱷᱚᱲᱟ ᱴᱟᱭᱤᱢ ᱴᱮᱵᱤᱞ ᱵᱚᱱ ᱫᱚᱦᱚ ᱞᱮᱠᱷᱟᱡ᱾ ᱢᱚᱴᱟ ᱢᱩᱴᱤ ᱦᱚᱲᱢᱚ ᱦᱟᱹᱴᱤᱧ ᱫᱚ᱾
ᱵᱮᱥ ᱢᱟᱱᱮ ᱢᱤᱫᱴᱮᱜ ᱟ᱾ ᱛᱟᱦᱮᱱᱟ ᱟᱨ ᱚᱱᱟ ᱱᱤᱥᱟ ᱢᱩᱠᱛᱚ ᱡᱮᱢᱚᱱ ᱚᱱᱟ ᱵᱚᱱ ᱵᱚᱱᱫᱚ ᱞᱮᱠᱷᱟᱱ᱾ ᱠᱷᱟᱡ ᱦᱚᱲᱢᱚ ᱦᱟᱹᱴᱤᱧ ᱫᱚ ᱢᱚᱡᱽ ᱜᱮ ᱛᱟᱦᱮᱱᱟ᱾
ᱦᱳᱭ ᱮᱠᱫᱚᱢ ᱮᱠᱫᱚᱢ ᱡᱚᱛᱷᱟᱛ ᱠᱟᱛᱷᱟᱢ ᱞᱟᱹᱭ ᱠᱟᱫᱟ ᱜᱚᱝᱠᱮ ᱱᱮᱛᱟᱨ ᱧᱮᱞᱚᱜ ᱠᱟᱱᱟ ᱟᱵᱚ ᱫᱚ ᱱᱚᱜᱼᱚᱭ ᱠᱟᱹᱢᱤ᱾ ᱨᱮᱵᱚᱱ ᱢᱟᱛᱟᱣ ᱠᱚᱜᱼᱟ ᱟᱫᱚ ᱦᱚᱲᱢᱚ ᱥᱮᱫ ᱫᱚ ᱵᱟᱵᱚᱱ ᱩᱱᱟᱹᱜ ᱵᱟᱵᱚᱱ ᱱᱚᱡᱚᱨᱟᱜᱼᱟ ᱚᱱᱟ ᱠᱟᱹᱢᱤ ᱨᱮᱜᱮ ᱡᱚᱛᱚ᱾ ᱡᱚᱛᱚ ᱠᱤᱪᱷᱩ ᱵᱚᱱ ᱢᱚᱱᱮᱭᱟ ᱟᱫᱚ ᱦᱚᱲᱢᱚ ᱫᱚ ᱟᱫᱚ ᱚᱱᱠᱟᱜᱮ ᱨᱩᱣᱟᱹᱜ ᱟᱵᱚᱱ ᱤᱭᱟᱹᱟᱹᱜ ᱟᱵᱚᱱ ᱚᱱᱟ᱾ ᱚᱱᱟ ᱠᱷᱟᱹᱛᱤᱨ ᱜᱮ ᱡᱩᱫᱤ ᱟᱵᱚ ᱵᱚ ᱴᱷᱤᱠᱼᱴᱷᱟᱠ ᱵᱟᱵᱚᱱ᱾ ᱦᱮᱸ ᱡᱚᱢᱟ ᱡᱚᱢ ᱪᱮᱛᱟᱱ ᱨᱮ ᱡᱟᱦᱟᱸᱟᱢ ᱞᱟᱹᱭ ᱠᱮᱫᱟ ᱵᱟᱝ ᱡᱚᱢ ᱞᱮᱠᱷᱟᱱ ᱟᱵᱚ ᱫᱟᱲᱮ ᱚᱠᱟ ᱠᱷᱚᱱ ᱵᱚᱱ ᱧᱟᱢ ᱫᱟ ᱡᱚᱢ ᱠᱷᱚᱱ ᱜᱮ ᱟᱫᱚ ᱡᱩᱫᱤ ᱟᱵᱚ ᱵᱮᱥ ᱛᱮ ᱵᱟᱵᱚᱱ ᱡᱚᱢᱟ ᱛᱟᱦᱚᱞᱮ ᱫᱟᱲᱮ ᱦᱚᱸ ᱵᱟᱵᱚᱱ ᱧᱟᱢᱟ,
ᱟᱨ ᱚᱱᱟ ᱠᱟᱱ ᱜᱮᱭᱟ ᱢᱟᱱᱮ ᱢᱤᱫᱴᱮᱡ ᱡᱟᱦᱟᱱᱟᱜ ᱡᱤᱱᱤᱥ ᱜᱤ ᱠᱟᱹᱢᱤ ᱩᱫᱽᱫᱮᱥᱥᱚ ᱚᱱᱟ ᱨᱮᱭᱟᱜ, ᱛᱟᱵᱚᱱᱟ ᱡᱮ ᱱᱚᱣᱟ ᱡᱤᱱᱤᱥ ᱱᱤᱱᱟᱹᱜ ᱥᱚᱢᱚᱭ ᱱᱤᱱᱟᱹᱜ ᱛᱟᱭᱱᱚᱢ ᱨᱮᱫᱚ, ᱤᱧ ᱢᱤᱫᱴᱮᱡ ᱦᱚᱭ ᱱᱟᱥᱛᱟ ᱦᱚᱭᱛᱳ ᱴᱤᱯᱷᱤᱱ ᱫᱚᱧ ᱡᱚᱢ ᱜᱮᱭᱟ, ᱛᱚ ᱟᱵᱩ ᱫᱚ ᱵᱟᱵᱚᱱ ᱚᱱᱠᱟᱭᱟ ᱚᱱᱟ ᱠᱚ ᱵᱟᱝ ᱠᱟᱛᱮ ᱦᱟᱯᱟᱹᱭ ᱱᱚᱣᱟ ᱠᱟᱹᱢᱤ, ᱪᱟᱵᱟ ᱞᱟᱹᱜᱤᱧ ᱟᱫᱚᱧ ᱡᱚᱢᱟ ᱦᱟᱸᱜ,
ᱟᱸ ᱟ ᱚᱸᱻ ᱦᱳᱭ ᱦᱳᱭ ᱚᱱᱠᱟᱜᱮ ᱧᱮᱞ ᱦᱩᱭ ᱠᱟᱱᱟ ᱡᱮ ᱚᱱᱠᱟ ᱚᱲᱟᱜ ᱠᱚᱨᱮ ᱦᱚᱸ ᱚᱱᱟ, ᱡᱟᱦᱟᱸᱭ ᱜᱚᱜᱚᱼᱵᱟᱵᱟ ᱛᱟᱠᱚ ᱢᱮᱱᱟᱜ ᱠᱚᱣᱟ ᱱᱚᱝᱠᱟ ᱦᱚᱸ ᱧᱮᱞ ᱵᱟᱲᱟ ᱦᱩᱭ ᱠᱟᱱᱟ ᱡᱮ, ᱦᱟᱯᱮ ᱱᱚᱣᱟᱧ ᱠᱟᱹᱢᱤ ᱯᱩᱨᱟᱹᱣ ᱞᱤᱜᱤ ᱟᱫᱚ ᱚᱠᱛᱚ ᱨᱮᱱᱟᱜ ᱫᱷᱮᱭᱟᱱ ᱫᱚ ᱵᱟᱵᱚᱱ ᱮᱢᱢᱟᱼᱟ ᱡᱮ ᱚᱠᱛᱚ ᱯᱟᱨᱚᱢᱚᱜ ᱠᱟᱱᱟ ᱚᱠ ᱚᱠᱛᱚ ᱨᱮ ᱵᱟᱵᱚᱱ ᱡᱚᱢ ᱞᱮᱠᱷᱟᱱ ᱦᱚᱲᱢᱚ ᱦᱚᱸ ᱠᱟᱹᱴᱤᱡ ᱵᱚᱱ ᱱᱟᱦᱟᱪᱟᱨ ᱦᱚᱪᱚᱭᱮᱫᱟ ᱦᱚᱜ-ᱚ ᱱᱚᱣᱟ ᱚᱠᱟᱴᱟᱜ ᱩᱭᱦᱟᱹᱨ ᱟᱵᱚ ᱟᱹᱰᱤ ᱢᱟᱨᱟᱝ ᱞᱟᱹᱠᱛᱤ ᱠᱟᱱ ᱛᱟᱵᱚᱱᱟ ᱟᱨ ᱚᱱᱟ ᱥᱟᱶᱛᱮ ᱡᱟᱦᱟᱸ ᱡᱚᱜᱟ ᱵᱮᱵᱚᱥᱛᱷᱟᱢ ᱞᱟᱹᱭ ᱠᱮᱜᱼᱟ ᱜᱚᱢᱠᱮ ᱚᱱᱟ ᱡᱚᱜᱟ ᱵᱮᱵᱚᱥᱛᱷᱟ ᱫᱚ ᱟᱹᱰᱤ ᱱᱟᱯᱟᱭ ᱚᱱᱟ ᱡᱩᱫᱤ, ᱡᱩᱫᱤ ᱵᱟᱵᱚᱱ ᱠᱚᱨᱟᱣᱟ ᱥᱮ ᱟᱵᱚᱣᱟᱜ ᱦᱚᱲᱢᱚ ᱨᱮᱱᱟᱜ ᱡᱟᱦᱟᱸ ᱡᱮᱞ ᱡᱟᱝ ᱦᱚᱲᱢᱚ ᱨᱮᱱᱟᱜ ᱥᱤᱨᱟᱹ ᱠᱚ ᱡᱟᱦᱟᱸ ᱠᱚ ᱞᱟᱹᱭ ᱜᱟᱱᱚᱜᱼᱟ ᱚᱱᱟ ᱠᱚ ᱵᱷᱟ. ᱜᱮ ᱴᱷᱤᱠ ᱛᱮ ᱵᱟᱝ ᱯᱟᱥᱱᱟᱜ ᱠᱷᱟᱱ ᱫᱚ ᱠᱟᱹᱢᱤ ᱨᱮᱦᱚᱸ ᱟᱵᱚ ᱦᱚᱜ-ᱚᱭ ᱡᱮ ᱵᱟᱵᱚᱱ ᱩᱥᱟᱹᱨᱟ ᱫᱟᱲᱮᱭᱟᱜᱼᱟ,
ᱟᱨᱠᱷᱟᱡ ᱦᱚᱲᱢᱚ ᱦᱟᱹᱴᱤᱧ ᱞᱟᱹᱜᱤᱫ ᱫᱚ, ᱢᱟᱱᱮᱢ ᱧᱮᱞ ᱠᱷᱟᱱ ᱥᱟᱱᱛᱟᱞ ᱥᱳᱥᱟᱭᱴᱤ ᱠᱚᱫᱚ ᱟᱹᱰᱤ ᱢᱚᱸᱡᱽ ᱚᱱᱟ ᱨᱮᱭᱟᱜ ᱢᱚᱸᱡᱽ ᱜᱚᱨᱚᱵᱽ ᱚᱱᱩᱵᱷᱚᱵ ᱢᱮᱱᱟᱜᱼᱟ ᱢᱟᱱᱮ, ᱥᱤ ᱡᱮᱱ ᱨᱮ ᱪᱮᱫ ᱡᱚᱢ ᱡᱩᱲᱟ ᱚᱱᱟᱠᱚ ᱡᱤᱱᱤᱥ, ᱟᱵᱚ ᱯᱷᱚᱞᱰᱚᱞ ᱥᱮᱫᱟᱭ ᱦᱟᱯᱲᱟᱢ ᱠᱚᱠᱚ ᱨᱚᱦᱚᱭ ᱵᱟᱲᱟ ᱦᱚᱴᱚ ᱠᱟᱫ ᱵᱚᱱᱟ, ᱛᱨᱤ ᱥᱟᱠᱟᱢ ᱠᱚ ᱦᱮᱸ ᱵᱟᱝ ᱱᱤᱭᱟᱹ ᱥᱤᱡᱤᱱ ᱫᱚ ᱠᱟᱱ ᱴᱷᱟᱲ ᱡᱚᱢ ᱡᱩᱲᱟ ᱱᱚᱣᱟ ᱥᱤᱡᱤᱱ ᱫᱚ ᱩᱞ ᱡᱚᱢ ᱡᱩᱲᱟ ᱱᱚᱣᱟ ᱫᱚ ᱦᱚᱲᱢᱚ ᱞᱟᱹᱜᱤᱫ ᱢᱚᱸᱡᱽ ᱦᱩᱭᱩᱜᱼᱟ ᱦᱮᱸ ᱥᱮ ᱵᱟᱝ,
ᱦᱳᱭ ᱦᱳᱭ ᱮᱠᱫᱚᱢ,
ᱦᱮᱸ ᱥᱮ ᱵᱟᱝ ᱩᱞᱠᱩ ᱟᱢᱲᱟ ᱠᱚ, ᱢᱮᱱᱠᱷᱟᱱ ᱮᱴᱟᱜ ᱮᱴᱟᱜ ᱡᱟᱹᱛ ᱫᱚ ᱚᱱᱟ ᱠᱚ ᱡᱤᱥ ᱵᱟᱹᱱᱩᱜᱼᱟ ᱢᱮᱱᱠᱷᱟᱱ ᱟᱵᱚ ᱥᱟᱱᱛᱟᱲ ᱥᱳᱥᱟᱭᱴᱤ ᱨᱮᱫᱚ ᱚᱱᱟ ᱠᱚ ᱡᱚᱢᱼ ᱧᱩᱩ ᱡᱤᱱᱤᱥ ᱦᱚᱸ, ᱚᱠᱟᱨᱮ ᱡᱮ ᱪᱮᱫ ᱫᱤᱱ ᱪᱮᱫ ᱞᱮᱠᱟ ᱡᱚᱢ ᱡᱚᱲᱟ ᱢᱟᱱᱮ ᱢᱚᱡᱽ ᱠᱩ ᱵᱟᱰᱟᱭᱟ ᱦᱮᱸ ᱥᱮ ᱵᱟᱝ ᱟᱨ ᱚᱱᱟ ᱞᱮᱠᱟᱛᱮ ᱟᱵᱚᱭᱥ, ᱥᱮᱵᱽ ᱞᱮᱠᱟᱛᱮ ᱟᱵᱚ ᱠᱚᱣᱟᱜ ᱦᱚᱲᱢᱚ ᱦᱟᱹᱴᱤᱧ ᱫᱚ ᱟᱹᱰᱤ ᱢᱚᱡᱽ ᱟᱨ ᱱᱟᱯᱟᱭ ᱛᱟᱦᱮᱸᱱᱟ ᱢᱮᱱᱠᱷᱟᱱ ᱟᱵᱚ ᱴᱟᱭᱮᱢ ᱴᱮᱵᱮᱞ ᱵᱟᱵᱚᱱ ᱯᱷᱳᱞᱳᱭᱮᱫᱟ, ᱟᱨ ᱡᱟᱨ ᱯᱷᱚᱞᱚ ᱛᱮ ᱚᱱᱮ ᱚᱱᱟ ᱞᱤᱪᱟᱹᱲ ᱥᱮᱫ ᱫᱚ ᱦᱤᱡᱩᱜ ᱠᱟᱱᱟ,
ᱦᱳᱭ ᱟᱨ ᱴᱟᱭᱨᱢ ᱴᱮᱵᱮᱞ ᱡᱩᱚᱫᱤ ᱥᱵᱚ ᱵᱚᱱ ᱯᱷᱚᱞᱳ ᱫᱟᱲᱮᱭᱟᱜᱼᱟ ᱛᱟᱦᱚᱞᱮ ᱟᱵᱚᱣᱟᱜ ᱦᱚᱲᱢᱚ ᱦᱚᱸ ᱵᱮᱥ ᱛᱟᱦᱮᱸᱱᱟ ᱟᱨ ᱟᱵᱚᱣᱟᱜ ᱠᱟᱹᱢᱤ ᱡᱤᱭᱚᱱ ᱦᱚᱸ ᱟᱹᱰᱤ ᱩᱥᱟᱹᱨᱟᱜᱼᱟ ᱢᱮᱱᱫᱚ ᱠᱟᱹᱢᱤ ᱡᱟᱦᱟᱸ ᱵᱚᱱ ᱠᱟᱹᱢᱤᱭᱟ ᱚᱱᱟ ᱠᱚ ᱟᱹᱰᱤ ᱩᱥᱟᱹᱨᱟ ᱛᱮᱵᱚᱱ ᱠᱟᱹᱢᱤ ᱫᱟᱲᱮᱭᱟᱜᱼᱟ, ᱯᱷᱤᱡᱤᱠᱮᱞ ᱯᱷᱤᱴᱱᱮᱥ ᱱᱟᱯᱟᱭ ᱛᱟᱦᱮᱸᱱ ᱛᱟᱵᱚᱱᱟ ᱡᱩᱫᱤ ᱚᱱᱟ ᱠᱚᱵᱚᱱ ᱠᱚᱨᱟᱣᱟ, ᱟᱨ ᱡᱩᱫᱤ ᱦᱚᱜᱼᱚ ᱱᱚᱝᱠᱟ ᱱᱮᱛᱟᱨ ᱧᱮᱞᱚᱜᱚᱜ ᱠᱟᱱᱟ ᱟᱭᱢᱟ ᱥᱳᱥᱟᱭᱴᱤ ᱨᱮᱜᱮ ᱚᱱᱮ ᱡᱟᱝᱠ ᱯᱷᱩᱰ
ᱡᱟᱝᱠ ᱯᱷᱩᱰ ᱠᱚᱠᱚ ᱡᱚᱢᱮᱫᱟ ᱦᱩᱸ ᱩ
ᱟᱫᱚ ᱚᱱᱟ ᱠᱷᱟᱹᱛᱤᱨ ᱛᱮᱫᱚ ᱟᱨᱦᱚᱸ ᱩᱱᱟᱹᱜ ᱠᱟᱹᱢᱤ ᱫᱚ ᱵᱟᱭ ᱞᱟᱜᱟᱜ ᱠᱟᱱᱟ ᱟᱫᱚ ᱟᱲᱟᱜ ᱥᱟᱠᱟᱢ ᱡᱩᱫᱤ ᱡᱚᱛᱚ ᱵᱚᱱ ᱡᱚᱢᱟ, ᱚᱱᱛᱚᱛᱚ ᱟᱵᱚᱣᱟᱜ ᱦᱚᱲᱢᱚ ᱨᱮ ᱠᱟᱹᱢᱤ ᱧᱮᱞᱚᱜᱚᱜᱼᱟ ᱢᱟᱭᱟᱝ ᱥᱟᱨᱥᱟᱜᱼᱟ,
ᱢᱚᱡᱽ ᱚᱠᱟᱴᱟᱜ ᱱᱤᱛ ᱯᱨᱟᱠᱨᱤᱛᱤᱠ ᱡᱤᱱᱤᱥ ᱚᱠᱟᱴᱟᱜ ᱢᱮᱱᱟᱜ ᱥᱟᱠ ᱯᱳᱥᱳᱞᱤ ᱚᱱᱟ ᱚᱱᱟ ᱠᱚ ᱫᱚ ᱟᱹᱰᱤ ᱟᱹᱰᱤ ᱵᱮᱥ ᱜᱮᱭᱟ ᱚᱱᱟ ᱠᱚ ᱡᱚᱢ ᱞᱮᱠᱷᱟᱱᱡ ᱦᱚᱲᱢᱚ ᱨᱮ ᱢᱤᱫᱴᱮᱡ, ᱛᱚᱱᱫᱩᱨᱥ ᱦᱩᱭᱩᱜᱼᱟ ᱠᱮᱞᱥᱤᱭᱟᱢ ᱦᱩᱭᱩᱜᱼᱟ ᱦᱮᱸ ᱥᱮ ᱵᱟᱝ,
ᱟᱨᱪᱷᱟ ᱦᱳᱭ
ᱛᱚ
ᱟᱨ ᱜᱚᱝᱠᱮ ᱧᱮᱞᱟ ᱟᱠᱟᱱᱟ ᱟᱵᱚ ᱥᱟᱱ ᱛᱟᱲ ᱜᱮ ᱟᱵᱚ ᱥᱟᱱᱛᱟᱲ ᱜᱮ ᱟᱭᱢᱟ ᱜᱮ ᱵᱮᱥᱤᱨ ᱵᱷᱟᱜᱽ ᱜᱮ ᱢᱟᱴᱷ ᱨᱮᱵᱚᱱ ᱟ ᱠᱟᱹᱢᱤᱭᱟ ᱟᱫᱚ ᱚᱱᱟ ᱚᱱᱟ ᱯᱟᱦᱴᱟ ᱫᱚ ᱟᱵᱚ ᱫᱚᱵᱚᱱ ᱰᱷᱤᱞᱟᱹ ᱠᱟᱜᱼᱟ ᱡᱟᱦᱟᱸ ᱡᱟᱦᱟᱸ ᱦᱚᱲᱢᱚ ᱦᱟᱹᱴᱤᱧ ᱵᱟᱠᱷᱨᱟ ᱟ ᱚᱱᱟ ᱚᱱᱟ ᱚᱱᱟ ᱫᱚᱵᱚᱱ ᱰᱷᱤᱞᱟᱹ ᱠᱟᱜ ᱛᱮ ᱟᱫᱚ ᱚᱱᱮ ᱡᱮ ᱟᱵᱚ ᱟᱭᱢᱟ ᱨᱳᱜᱽ ᱡᱟᱞᱟ ᱠᱚᱵᱚᱱ ᱧᱟᱢᱟ ᱟᱫᱚ ᱚᱱᱮ ᱟᱨᱦᱚᱸ ᱚᱱᱟ ᱥᱟᱶᱛᱮᱦᱚᱸ ᱜᱚᱝᱠᱮ ᱦᱚᱸᱜᱼᱚᱭ ᱵᱤᱥ ᱯᱮᱨᱮ ᱮ ᱮᱢᱟᱱ ᱠᱚ ᱱᱚᱝᱠᱟ ᱠᱟᱛᱮ ᱮᱥᱯᱨᱮ ᱠᱟᱛᱮ ᱵᱚᱱ ᱟᱲᱟᱜ ᱥᱟᱠ ᱠᱟᱢ ᱵᱚᱱ ᱟ ᱠᱚᱨᱟᱣ ᱦᱚᱪᱚᱭᱮᱫᱟ ᱟᱹᱰᱤ ᱞᱚᱜᱚᱱ ᱛᱮ ᱧᱟᱢ ᱠᱷᱟᱹᱛᱤᱨ
ᱚᱱᱟ ᱚᱱᱟ ᱡᱮ ᱚᱱᱟ ᱚᱜ ᱚᱱᱟ ᱚᱜ ᱚᱱᱟᱠᱚ ᱡᱤᱱᱤᱥ ᱫᱚ ᱵᱷᱩᱞ ᱫᱷᱟᱨᱚᱱᱟ ᱟᱨ ᱢᱤᱫᱴᱮᱜ ᱚᱱᱟ ᱫᱚ ᱢᱤᱫᱴᱮᱜ ᱦᱤᱥᱟᱹᱵ ᱞᱮᱠᱟ ᱟᱢᱮᱢ ᱚᱱᱩᱵᱷᱚᱵᱽ ᱢᱮ ᱢᱤᱫᱴᱮᱡ ᱱᱚᱣᱟ ᱫᱚ ᱵᱷᱟᱨᱚᱛᱤᱭᱚ ᱥᱚᱥᱠᱟᱨ ᱫᱚ ᱵᱟᱝ ᱠᱟᱱᱟ ᱚᱱᱟ ᱫᱚ ᱢᱤᱫᱴᱮᱜ ᱯᱚᱥᱪᱤᱢᱤᱭᱚ ᱢᱤᱫᱴᱮᱜ ᱥᱚᱝᱥᱠᱟᱨ ᱠᱟᱱᱟ ᱟ ᱯᱚᱥᱪᱤᱢᱤᱭᱟᱹ ᱥᱚᱥᱠᱟᱨ ᱡᱤᱱᱤᱥ ᱜᱮ ᱟᱵᱚ ᱵᱷᱟᱨᱚᱛ ᱵᱚᱨᱥᱚ ᱨᱮᱱ ᱫᱚ ᱱᱤᱛ ᱫᱚ ᱟᱵᱚ ᱵᱚᱱ ᱚᱱᱩᱵᱷᱚᱵᱽ ᱫᱟ ᱡᱮ ᱟᱵᱩᱣᱟᱜ ᱢᱤᱫᱴᱮᱜ ᱥᱚᱥᱠᱟᱨ ᱠᱟᱱᱟ ᱟᱨ ᱥᱮᱫᱟᱭ ᱢᱤᱫᱴᱮᱜ ᱦᱤᱥᱴᱨᱤ ᱥᱮ ᱤᱭᱟᱹᱢ ᱧᱮᱞ ᱞᱮᱠᱷᱟᱡ ᱫᱚ ᱵᱚᱞᱮ ᱢᱤᱫᱴᱮᱜ ᱟ ᱨᱟᱥᱟᱭᱱᱤᱠ ᱚᱠᱟᱴᱟᱜ ᱡᱤᱱᱤᱥ ᱩᱫ ᱛᱩ ᱡᱤᱱᱤᱥ ᱟᱢ ᱪᱟᱥ ᱢᱮ ᱪᱟᱥ ᱞᱮᱠᱷᱟᱡ ᱮᱢ ᱟᱢ ᱚᱱᱟ ᱠᱩ ᱞᱟᱜᱟᱣ ᱨᱮᱭᱟᱜ ᱡᱟᱹᱲᱩ ᱵᱟᱹᱱᱩᱜᱼᱟ ᱟᱢ ᱢᱤᱫᱴᱮᱜ ᱥᱩᱫᱤᱥᱤ ᱟᱨ ᱢᱤᱫᱴᱮᱜ ᱟᱭᱩᱨᱵᱮᱫᱤᱠ ᱤᱭᱟᱹ ᱢᱮᱱᱟᱜ-ᱟ ᱡᱮ ᱢᱮᱱᱮ ᱠᱟᱢ ᱩᱛᱩ ᱡᱤᱱᱤᱥ ᱮᱢ ᱪᱟᱥ ᱠᱟᱫᱟ ᱦᱩᱭ ᱫᱟᱲᱟ ᱟ ᱡᱤᱠᱳᱱᱳ ᱠᱚᱸᱰᱷᱟ ᱦᱮᱸ ᱥᱮ ᱵᱟᱝ ᱠᱚᱸᱰᱷᱟ ᱟᱢ ᱪᱟᱥ ᱠᱟᱫᱟ ᱠᱚᱸᱰᱷᱟ ᱥᱮ ᱩᱛᱩ ᱡᱤᱱᱤᱥᱮᱢ ᱪᱟᱥ ᱠᱟᱫᱟ ᱟᱢ ᱵᱟᱡᱟᱨ ᱨᱮᱭᱟᱜ ᱚᱱᱟ ᱨᱟᱱ ᱠᱤᱨᱤᱧ ᱵᱟᱝ ᱠᱟᱛᱮ ᱟᱵᱚ ᱚᱠᱚᱭᱴᱟᱜ ᱵᱚᱱ ᱢᱮᱛᱟ ᱠᱚ ᱠᱟᱱ ᱟ ᱜᱩᱢ ᱢᱟᱛᱟ ᱡᱮᱞᱮᱠᱟ ᱟᱵᱚ ᱟ ᱜᱟᱹᱭ ᱰᱟᱝᱨᱟ ᱟᱹᱥᱩᱞ ᱦᱚᱲ ᱠᱟᱱᱟ ᱵᱚᱱ ᱦᱮᱸ ᱥᱮ ᱵᱟᱝ
ᱦᱳᱭ ᱦᱳᱭ ᱮᱠᱼᱼ
ᱛᱚ ᱜᱟᱹᱭ ᱰᱟᱝᱨᱟ ᱟᱹᱥᱩᱞ ᱦᱚᱲ ᱠᱟᱱᱟ ᱵᱚᱱ ᱟᱵᱚᱣᱟᱜ ᱡᱚᱠᱷᱚᱱ ᱟᱵᱚᱱ ᱪᱟᱥᱚᱜ ᱞᱟᱦᱟ ᱨᱮ ᱥᱮᱫᱟᱭ ᱦᱟᱯᱲᱟᱢ ᱥᱮ ᱟᱵᱚᱨᱮᱱ ᱠᱩ ᱵᱟᱲᱟᱭᱟ ᱡᱮ ᱜᱟᱹᱭ ᱟᱜ ᱜᱩᱨᱤᱡ ᱫᱚ ᱵᱟᱲᱜᱤ ᱨᱮᱢ ᱜᱤᱰᱤ ᱞᱮᱠᱷᱟᱡ ᱟᱨᱮᱢ ᱪᱟᱥ ᱞᱮᱠᱷᱟᱡ ᱚᱱᱟ ᱫᱚ ᱚᱨᱤᱡᱤᱱᱟᱞ ᱥᱟᱨ ᱦᱩᱭᱩᱜᱼᱟ ᱦᱮᱸ ᱥᱮ ᱵᱟᱝ?
ᱦᱳᱭ ᱮᱠᱫᱚᱢ ᱚᱱᱟ ᱚᱱᱟ ᱠᱮᱵᱚᱱ ᱠᱚᱨᱟᱣ ᱟᱹᱜᱩ ᱠᱮᱫ ᱛᱟᱦᱮᱸᱫ ᱟᱵᱚ ᱫᱚ
ᱠᱟᱹᱭ ᱟᱨ ᱚᱱᱟ ᱚᱱᱟ ᱚᱱᱟ ᱥᱟᱨ ᱞᱟᱜᱟᱣ ᱠᱟᱛᱮᱫ ᱚᱠᱟᱴᱟᱜ ᱡᱤᱱᱤᱥᱮᱢ ᱪᱟᱥ ᱵᱟ ᱪᱟᱥ ᱟᱵᱟᱫ ᱚᱱᱟ ᱢᱚᱡᱽ ᱦᱩᱭᱩᱜᱼᱟ ᱟᱨ ᱚᱠᱟᱴᱟᱜ ᱡᱤᱱᱤᱥ ᱩᱱᱠᱩ ᱡᱩᱫᱤ ᱵᱤᱡᱟᱱᱩ ᱥᱮ ᱩᱱᱠᱩ ᱢᱤᱫᱵᱟᱨ ᱛᱤᱡᱩ ᱦᱩᱛᱤ ᱪᱟᱭᱟ ᱠᱚ ᱡᱚᱢ ᱠᱷᱟᱡ ᱵᱟᱡᱟᱨ ᱨᱮᱭᱟᱜ ᱨᱟᱱ ᱠᱤᱨᱤᱧ ᱟᱹᱜᱩ ᱵᱟᱝ ᱠᱟᱛ ᱜᱟᱹᱭ ᱟᱜ ᱚᱠᱟᱴᱟᱜ ᱢᱩᱛᱨᱚ ᱢᱮᱱᱟᱜ ᱟᱹᱰᱩ ᱛᱚ ᱚᱱᱟ ᱡᱤᱱᱤᱥ ᱟᱢ ᱡᱩᱫᱤ ᱴᱩᱠᱩᱡ ᱨᱮ ᱪᱮᱫ ᱞᱮᱠᱟ ᱟᱵᱚᱠᱟᱴᱟᱜ ᱵᱚᱱ ᱢᱮᱱ ᱡᱮᱭᱟ ᱤᱭᱟᱹ ᱵᱚᱱ ᱪᱚᱸᱫᱟ ᱵᱟᱲᱟᱭ ᱚᱠᱟᱴᱟᱜ ᱦᱟᱺᱰᱤ ᱠᱩᱠᱩ ᱠᱩᱡ ᱪᱚᱫᱟᱭ ᱪᱮᱫ ᱞᱮᱠᱟ ᱦᱮᱸ ᱥᱮ ᱵᱟᱝ ᱛᱚ ᱚᱱᱟ ᱦᱟᱺᱰᱤ ᱪᱚᱸᱫᱟ ᱵᱟᱝ ᱠᱟᱛᱮ ᱚᱱᱟ ᱚᱱᱟ ᱡᱤᱱᱤᱥ ᱚᱱᱟ ᱵᱚᱱ ᱞᱚᱞᱚ ᱞᱮᱠᱷᱟᱡ ᱜᱩ ᱢᱩᱛᱨᱚ ᱟᱨ ᱜᱩᱢᱩᱛᱨᱚ ᱞᱚᱞᱚ ᱠᱟᱛ ᱛᱮ ᱟᱨ ᱚᱱᱟ ᱢᱤᱫᱴᱮᱜ ᱥᱤᱡᱳ ᱥᱟᱠᱟᱢ ᱟᱨ ᱤᱱᱟᱹ ᱠᱟᱛᱮ ᱠᱟᱱᱴᱷᱟᱲ ᱥᱟᱠᱟᱢ ᱟᱱᱟᱨᱚᱥ ᱥᱟᱠᱟᱢ ᱚᱱᱟ ᱠᱚ ᱡᱤᱱᱤᱥ ᱞᱟᱜᱟᱣ ᱠᱟᱛᱮᱢ ᱦᱮᱰᱮᱡ ᱞᱮᱠᱷᱟᱡ ᱟᱨ ᱚᱱᱟ ᱡᱤᱱᱤᱥ ᱯᱷᱤᱞᱴᱟᱞ ᱯᱷᱤᱞᱴᱟᱨ ᱠᱟᱛᱮᱫ, ᱫᱟᱜᱽ ᱞᱟᱜᱟᱣ ᱢᱮ ᱟᱨ ᱯᱞᱟᱥ ᱛᱷᱚᱲᱟ ᱛᱷᱚᱲᱟ ᱚᱱᱟ ᱤᱭᱟᱹᱣ ᱟᱜ ᱢᱮ ᱟᱨ ᱚᱱᱟ ᱜᱮ ᱯᱚᱪᱚᱨᱟᱜ ᱢᱮ᱾ ᱛᱚ ᱚᱱᱟ ᱠᱟᱱ ᱜᱮᱭᱟ ᱥᱩᱫᱤᱥ ᱥᱤ ᱫᱚ ᱵᱩᱡᱷᱟᱹᱣ᱾
ᱦᱳᱭ ᱜᱚᱝᱠᱮ ᱟᱹᱰᱤ ᱚᱱᱟ ᱫᱚ ᱵᱟᱲᱟᱭ ᱵᱟᱝ ᱛᱟᱦᱮᱸ ᱠᱟᱱᱟ ᱟᱨ ᱟᱞᱮ ᱥᱮᱫ ᱦᱚᱸ ᱚᱱᱟ ᱦᱚᱸ ᱵᱟᱠᱚ, ᱯᱨᱚᱭᱳᱜᱽ ᱜᱮᱭᱟ, ᱟᱫᱚ ᱱᱚᱝᱠᱟᱱ ᱟᱭᱢᱟ ᱦᱚᱲ ᱜᱮ ᱵᱟᱠᱚ ᱵᱟᱲᱟᱭᱟ ᱟᱫᱚ, ᱚᱱᱟ ᱠᱷᱟᱹᱛᱤᱨ ᱛᱮ ᱜᱮᱠᱚ ᱢᱚᱱᱮ ᱠᱟᱜᱼᱟ ᱩᱭᱦᱟᱹᱨ ᱠᱟᱜᱼᱟ ᱠᱚ ᱡᱮ ᱵᱟᱡᱟᱨ ᱨᱮ ᱡᱟᱦᱟᱸ ᱧᱟᱢᱚᱜ ᱠᱟᱱᱟ᱾ ᱡᱟᱦᱟᱸ ᱠᱤᱨᱤᱧ ᱠᱟᱛᱮᱫ ᱮᱤᱯᱨᱮ ᱠᱚ ᱚᱱᱟ ᱠᱚᱜᱮ ᱛᱮᱜᱮ ᱤᱭᱟᱹ ᱠᱚ ᱫᱟᱹᱲᱟ, ᱱᱚᱣᱟ ᱡᱮ ᱥᱚᱫᱮᱥᱤ ᱡᱟᱦᱟᱸ ᱦᱮᱸ ᱚᱱᱟ ᱫᱚ ᱵᱟᱵᱚᱱ ᱯᱷᱳᱞᱳᱭ ᱜᱮᱭᱟ᱾
ᱚᱱᱟ ᱟᱢ ᱵᱟᱡᱟᱨ ᱪᱟᱞᱟᱜ ᱨᱮᱭᱟᱜ ᱡᱟᱹᱨᱩᱲ ᱵᱟᱹᱱᱩᱜᱼᱟ ᱯᱚᱭᱥᱟ ᱠᱷᱚᱨᱪᱟᱭ ᱨᱮᱭᱟᱜ ᱡᱟᱹᱨᱩᱲ ᱵᱟᱹᱱᱩᱜᱼᱟ, ᱥᱚᱫᱮᱥᱤ ᱪᱤᱱᱛᱟᱹ ᱫᱷᱟᱨᱟ ᱟᱨ ᱚᱱᱟ ᱡᱤᱱᱤᱥ ᱟᱯᱱᱟᱨ ᱞᱟᱹᱜᱤᱫ ᱟᱨ ᱚᱱᱟᱛᱮ, ᱚᱱᱟ ᱡᱤᱱᱤᱥᱮᱢ ᱵᱮᱵᱚᱦᱟᱨ ᱞᱮᱠᱷᱟᱡ ᱚᱲᱟᱜ ᱨᱮᱭᱟᱜ ᱡᱚᱢ ᱡᱤᱱᱤᱥ ᱠᱟᱱᱟ ᱛᱚ ᱟᱢ ᱟᱢᱟᱜ ᱦᱚᱲᱢᱚ ᱨᱮᱢ ᱵᱷᱚᱨᱟᱣ ᱫᱟ, ᱛᱚ ᱨᱟᱱ ᱫᱚ ᱪᱮᱫᱟᱜ ᱮᱢ ᱵᱷᱚᱨᱟᱣᱟ ᱢᱚᱡᱟᱜ ᱡᱤᱱᱤᱥ ᱵᱷᱚᱨᱟᱣ ᱢᱮ ᱦᱮᱸ ᱥᱮ ᱵᱟᱝ᱾
ᱦᱳᱭ ᱦᱳᱭ ᱮᱠᱫᱚᱢ ᱡᱚᱛᱟᱛ᱾
ᱟᱫᱚ ᱵᱤᱥ ᱛᱮᱜᱮ ᱟᱫᱚ ᱚᱱᱮ ᱚᱱᱟ ᱡᱩᱫᱤ ᱵᱚᱱ ᱟᱨᱡᱟᱣᱟ ᱟᱫᱚ ᱚᱱᱟ, ᱟᱵᱚᱣᱟᱜ ᱦᱚᱲᱢᱚ ᱦᱚᱸᱛᱚ ᱚᱱᱟᱠᱚ ᱫᱟᱲᱮ ᱫᱚ ᱵᱟᱭ ᱥᱟᱨᱥᱟᱜᱼᱟ ᱟᱫᱚ ᱚᱱᱟ ᱫᱚ ᱵᱤᱥ ᱞᱮᱠᱟ ᱜᱮ ᱛᱮᱭᱟᱨᱚᱜᱼᱟ ᱟᱵᱚᱣᱟᱜ ᱦᱚᱲᱢᱚ ᱦᱚᱸ᱾
ᱦᱮᱸ ᱦᱮᱸ ᱚᱱᱟ ᱠᱟᱱ ᱜᱮᱭᱟ ᱵᱤᱥ ᱫᱚ ᱵᱟᱝ,
ᱟᱨ ᱟᱨ ᱥᱚᱫᱮᱥᱤ ᱵᱷᱟᱵᱛᱮ ᱡᱩᱫᱤ ᱵᱚᱱ ᱠᱚᱨᱟᱣᱟ ᱜᱚᱝᱠᱮ ᱟᱢ ᱡᱟᱦᱟᱸᱢ ᱞᱟᱹᱭ ᱠᱮᱫᱟ ᱛᱟᱦᱚᱞᱮ ᱚᱱᱟ ᱫᱚ, ᱟᱹᱰᱤ ᱱᱟᱯᱟᱭᱚᱜᱼᱟ ᱟᱨ ᱟᱵᱚᱣᱟᱜ ᱦᱚᱲᱢᱚ ᱨᱮᱦᱚᱸ ᱠᱟᱹᱢᱤ ᱨᱮ ᱧᱮᱞᱟᱭ ᱟᱨ ᱟᱵᱚᱣᱟᱜ ᱦᱚᱲᱢᱚ
ᱯᱟᱥᱯᱚ ᱨᱮ ᱛᱟᱦᱮᱱ ᱛᱟᱵᱚᱱ ᱦᱮᱸ ᱦᱮᱸ᱾
ᱟᱨ, ᱟᱫᱚ ᱚᱱᱮ ᱱᱮᱛᱟᱨ ᱫᱚ ᱚᱱᱮ ᱠᱟᱹ ᱠᱟᱹᱴᱤᱡ ᱠᱚᱢ ᱞᱚᱜᱚᱱ ᱫᱷᱟᱨᱟ ᱛᱮ ᱠᱚᱨᱟᱣ ᱞᱟᱹᱜᱤᱫ ᱵᱤᱥᱤ ᱮᱢᱟᱫᱟ ᱦᱟᱨᱟᱭ ᱱᱟ ᱚᱱᱟ, ᱟᱠᱷᱨᱤᱧ ᱠᱮᱫᱟ ᱚᱱᱮ ᱢᱤᱫᱴᱮᱱ ᱠᱟᱹᱣᱰᱤ ᱢᱤᱫᱴᱮᱱ ᱟᱹᱣᱨᱤ ᱦᱤᱡᱩᱜ ᱠᱟᱱᱟ ᱚᱱᱟ ᱛᱟᱞᱟ ᱨᱮ ᱟᱨᱠᱤ᱾ ᱚᱠᱚᱭ ᱠᱚᱫᱚ ᱡᱚᱢ ᱞᱟᱹᱜᱤᱫ ᱦᱚᱸᱠᱚ ᱪᱟᱥ ᱜᱮᱭᱟ, ᱚᱠᱚᱭ ᱠᱚᱫᱚ ᱚᱱᱟ ᱟᱠᱷᱨᱤᱧ ᱞᱟᱹᱜᱤᱫ ᱦᱚᱸ᱾
ᱦᱳᱭ ᱚᱱᱟ ᱚᱱᱟ ᱡᱤᱱᱤᱥ ᱢᱮᱱᱠᱷᱟᱱ ᱟᱵᱩᱣᱟᱜ ᱫᱚ ᱵᱟᱹᱲᱛᱤ ᱜᱩᱱᱟᱹᱱᱚᱜ ᱡᱚᱲᱟ, ᱟᱵᱚ ᱡᱮᱠᱳᱱᱳ ᱡᱤᱱᱤᱥᱜᱤ ᱵᱟᱹᱲᱛᱤ ᱫᱚ ᱟᱵᱚ ᱫᱚ ᱵᱤᱡᱽᱱᱮᱥ ᱥᱮᱫ ᱫᱚᱵᱚᱱ ᱵᱟᱝ ᱠᱟᱱᱟ ᱵᱟᱝ ᱜᱷᱟᱨᱚᱸᱡᱽ, ᱡᱮ ᱡᱚᱢ ᱧᱩ ᱞᱟᱹᱜᱤᱫ ᱜᱮ ᱵᱟᱹᱲᱛᱤᱤᱫᱵᱚᱱ ᱪᱟᱥ ᱵᱟᱥᱟ ᱪᱟᱥᱵᱟᱥᱟ, ᱥᱟᱱᱛᱟᱞ ᱠᱚᱫᱚ ᱦᱮᱸ ᱥᱮ ᱵᱟᱝ᱾
ᱦᱳᱭ ᱦᱳᱭ ᱮᱠᱫᱚᱢ᱾
ᱟᱨ ᱡᱩᱫᱤ ᱚᱱᱠᱟᱱᱟᱜ ᱜᱩᱱᱟᱹᱱ ᱠᱚ ᱛᱟᱦᱮᱱ ᱨᱮᱦᱚᱸ, ᱢᱮᱱᱠᱷᱟᱱ ᱞᱟᱦᱟ ᱧᱚᱜᱼᱠᱚᱜ ᱠᱚᱥᱴᱚ ᱡᱚᱲᱟ ᱯᱨᱟᱭᱟᱥ ᱡᱚᱲᱟ ᱡᱮᱢᱚᱱ ᱤᱧ ᱡᱮ ᱚᱸᱰᱮ ᱢᱤᱫᱵᱟᱨ ᱴᱟᱠᱟᱧ ᱩᱯᱟᱨᱡᱚᱱ ᱩᱯᱟᱨᱡᱚᱱᱟ ᱢᱚᱡᱽ ᱠᱟᱛᱷᱟ ᱢᱮᱱᱠᱷᱟᱱ ᱚᱱᱟ ᱩᱯᱟᱨᱡᱚᱱ ᱨᱮ ᱡᱮ ᱩᱱᱤ ᱡᱮ, ᱟᱭᱟᱜ ᱦᱚᱲᱢᱚ ᱨᱮ ᱡᱮ ᱟᱜᱷᱟᱛ ᱮ ᱧᱟᱢ ᱚᱱᱟ ᱫᱚ ᱢᱚᱡᱽ ᱠᱟᱹᱢᱤ ᱫᱚ ᱵᱟᱪᱚ ᱠᱟᱱ᱾
ᱵᱟᱝ ᱠᱟᱱᱟ ᱮᱠᱫᱚᱢ ᱮᱠᱫᱚᱢ ᱢᱚᱸᱡᱽ ᱠᱟᱹᱢᱤ ᱵᱟᱝ ᱠᱟᱱᱟ ᱟᱹᱰᱤ ᱵᱟᱹᱲᱤᱡ ᱚᱱᱟ ᱫᱚ᱾
ᱛᱚᱵᱮ ᱛᱚᱵᱮ ᱚᱱᱟ ᱼᱚᱱᱟ, ᱚᱱᱟ ᱡᱤᱱᱤᱥ ᱫᱚ ᱟᱜ ᱱᱤᱛᱚᱜ, ᱚᱠᱛᱮ ᱨᱮᱫᱚ ᱵᱟᱹᱭ ᱵᱟᱹᱭᱛᱮ ᱵᱚᱫᱚᱞᱚᱜ ᱡᱚᱲᱟ ᱚᱱᱟ ᱠᱚ ᱡᱤᱱᱤᱥ ᱫᱚ ᱵᱟᱝ ᱪᱮᱤᱠᱟᱹᱭ ᱡᱚᱲᱟ᱾ ᱦᱩᱭ ᱫᱟᱲᱮᱭᱟᱜᱼᱟ ᱞᱟᱦᱟ ᱵᱟᱝ ᱵᱟᱰᱟᱭ ᱵᱷᱩᱞ ᱪᱩᱠᱛᱮ ᱚᱱᱟ ᱠᱚ ᱡᱤᱱᱤᱥ ᱠᱟᱹᱢᱤ ᱦᱩᱭᱱᱟ,
ᱦᱳᱭ ᱦᱳᱭ᱾
ᱛᱚ ᱚᱱᱟ ᱚᱱᱟ ᱡᱤᱱᱤᱥ ᱛᱮ ᱱᱚᱜᱼᱚᱭ ᱟᱢᱮᱢ ᱢᱮᱱ ᱠᱮᱫ, ᱱᱚᱜᱼᱚ ᱱᱚᱝᱠᱟ ᱡᱩᱫᱤ ᱢᱤᱫ ᱵᱟᱨ ᱠᱟᱛᱷᱟ ᱟᱫᱟᱱ ᱯᱨᱚᱫᱟᱱ ᱦᱩᱭᱩᱜ ᱠᱷᱟᱭᱡ ᱛᱚ ᱵᱟᱹᱭ ᱵᱟᱹᱭᱛᱮ ᱥᱳᱥᱟᱭᱴᱤ ᱨᱮ ᱢᱚᱸᱡᱽ ᱢᱤᱫᱴᱮᱡ ᱦᱩᱭᱩᱜᱼᱟ ᱢᱚᱸᱡᱽ ᱢᱤᱫᱴᱮᱡ ᱵᱟᱨᱛᱟ ᱦᱩᱭᱩᱜᱼᱟ ᱦᱮᱸ ᱥᱮ ᱵᱟᱝ᱾
ᱦᱳᱭ ᱚᱱᱟ ᱟᱫᱟᱱ ᱯᱨᱚᱫᱟᱱ ᱟᱹᱰᱤᱜᱮ ᱡᱟᱹᱨᱩᱲᱟ ᱜᱚᱝᱠᱮ᱾ ᱟᱹᱰᱤ ᱜᱮ ᱞᱟᱹᱠᱛᱤᱭᱟ ᱚᱱᱟ ᱚᱱᱟ ᱵᱮᱜᱚᱨ ᱟᱵᱚ ᱪᱮᱫ ᱢᱟᱱᱮ ᱟᱹᱰᱤ ᱤᱭᱟᱹ ᱨᱮᱜᱮ ᱵᱚᱱ, ᱛᱟᱦᱮᱸ ᱜᱚᱫᱚᱜᱼᱟ ᱡᱩᱫᱤ ᱚᱱᱟ ᱠᱚ ᱵᱟᱵᱚᱱ ᱟᱫᱟᱱ ᱯᱨᱚᱫᱟᱱᱟ,
ᱱᱤᱭᱟᱹ ᱫᱤᱱ ᱱᱚᱜᱼᱚᱭ ᱱᱤᱭᱟᱹ ᱱᱩᱭ ᱪᱟᱸᱫᱚᱳ ᱫᱚ ᱪᱮᱫ ᱞᱮᱠᱟ ᱟᱯᱮ ᱥᱟᱶᱛᱮ ᱦᱩᱞ ᱢᱟᱦᱟ ᱪᱮᱫᱠᱟ ᱠᱚ ᱢᱟᱱᱟᱣ ᱜᱮᱭᱟ ᱥᱮ ᱵᱟᱝᱟ᱾
ᱦᱳᱭ ᱜᱚᱝᱠᱮ ᱟᱞᱮ ᱥᱮᱫ ᱫᱚ ᱟᱹᱰᱤ ᱟᱹᱰᱤ ᱟᱹᱰᱤ ᱡᱟᱸᱠ ᱡᱚᱢᱚᱠ ᱛᱮᱜᱮ ᱦᱳᱭᱳᱜ ᱜᱮᱭᱟ ᱜᱚᱝᱠᱮ ᱢᱮᱱᱫᱚ ᱟᱹᱰᱤ ᱯᱮ ᱢᱟᱦᱟ ᱫᱷᱩᱨᱭᱟᱹᱣ ᱦᱮᱯᱨᱟᱣ ᱠᱚ ᱛᱟᱦᱮᱱ ᱜᱮᱭᱟ ᱤᱱᱟᱹ ᱛᱟᱭᱚᱢ ᱚᱱᱟ ᱠᱩᱭᱤᱡ ᱠᱚᱢᱯᱤᱴᱤᱥᱮᱱ ᱠᱚ ᱚᱱᱟ
ᱟᱯᱮ ᱟᱯᱮ ᱫᱚ ᱚᱠᱟ ᱚᱠᱟ ᱰᱤᱥᱴᱤᱠ ᱢᱟᱱᱟᱣ ᱫᱚ?
ᱟᱻ ᱜᱚᱝᱠᱮ ᱟᱞᱮᱥᱮᱫ ᱫᱚ ᱯᱚᱥᱪᱤᱢ ᱚᱱᱟ ᱢᱮᱫᱽᱱᱟᱯᱩᱨ ᱠᱷᱚᱱ